ᱦᱮᱞᱳ ᱦᱮᱞᱳ ᱦᱮᱸ ᱟᱸᱡᱚᱢᱚᱜ ᱠᱟᱱᱟ᱾ ᱪᱮᱫ ᱮᱢ ᱪᱤᱠᱟᱹᱭ ᱫᱟ᱾ ᱦᱮᱸ ᱡᱚᱦᱟᱨ ᱜᱮ
ᱪᱮᱫ ᱮᱢ
ᱟᱻ ᱛᱚ ᱚᱱᱛᱮ ᱜᱮ ᱢᱟᱴᱷ ᱥᱮᱱ ᱛᱷᱚᱲᱟ ᱚᱱᱟᱠᱜᱮ ᱧᱮᱞᱤᱧ ᱦᱮᱡ ᱞᱮᱱᱟ᱾
ᱚ ᱱᱟᱥᱮᱱᱟᱜ ᱚᱱᱟᱛᱮ ᱦᱚᱭ ᱫᱤᱥᱟᱹᱜ ᱠᱟᱱᱟ, ᱚᱱᱮ ᱦᱚᱭ ᱟᱸᱡᱚᱢ ᱦᱤᱡᱩᱜ ᱠᱟᱱᱟ᱾
ᱚ
ᱫᱤᱭᱮ ᱵᱮᱥ ᱵᱟᱲᱟ ᱜᱮᱭᱟᱯᱮ ᱚᱲᱟᱜ ᱠᱚᱨᱮ
ᱦᱮᱸ ᱮᱠᱷᱚ ᱚᱱ ᱟᱯᱮ ᱠᱚᱜᱮ ᱪᱮᱫ ᱠᱚᱯᱮ ᱪᱮᱠᱟ ᱵᱟᱲᱟᱭᱮᱫᱟ?
ᱟᱞᱮ ᱠᱚ ᱦᱚᱸᱜ-ᱚᱭ ᱚᱲᱟᱜ ᱨᱮᱜᱮ ᱛᱮᱦᱤᱧ ᱢᱟ ᱫᱚᱢᱮ ᱥᱤᱛᱩᱝ ᱠᱟᱜᱼᱟᱭ ᱥᱮᱛᱟᱜ ᱠᱷᱚᱱᱜ ᱜᱮ ᱚᱲᱟᱜ ᱠᱚᱨᱮ ᱜᱮ ᱢᱮᱱᱟᱜ ᱞᱮᱭᱟ ᱟᱞᱮ ᱦᱚᱸ᱾
ᱟᱞᱮ ᱱᱚᱛ ᱛᱮ ᱫᱚ ᱦᱟᱸᱜ ᱥᱮᱛᱚᱝ ᱫᱚ ᱵᱟᱭ ᱥᱮᱛᱚᱝ ᱟᱠᱟᱫᱟ ᱦᱚᱞᱟ ᱠᱷᱚᱱ ᱦᱟᱸ
ᱫᱤᱧ ᱱᱟᱥᱛᱟ ᱵᱲᱟ ᱠᱚ ᱦᱩᱭᱱᱟ ᱥᱮ ᱵᱟᱝ ᱛᱟᱦᱞᱮ᱾
ᱱᱟᱥᱛᱟ ᱵᱟᱲᱟ ᱫᱚ ᱵᱟᱝ ᱦᱩᱭ ᱟᱠᱟᱱᱟ᱾ ᱮᱱᱟᱝ ᱥᱮᱛᱟᱜ ᱨᱮ ᱩᱰᱩᱝ ᱦᱩᱭᱟ ᱠᱟᱱᱟ ᱛᱚ ᱚᱲᱟᱜ ᱠᱷᱚᱱ ᱟᱫᱚ ᱦᱤᱸᱛᱚᱜ ᱦᱟᱸᱜ ᱨᱩᱩᱭᱟᱹᱲ ᱦᱩᱭᱩᱜᱼᱟ᱾
ᱚ ᱦᱮᱸᱪᱚ
ᱟᱯᱮ ᱫᱚ ᱛᱚᱞᱟ ᱠᱚ ᱚᱱᱛᱮ ᱯᱮ ᱜᱤᱰᱤ ᱠᱮᱫᱟ᱾
ᱦᱮᱸ ᱟᱞᱮ ᱫᱚ ᱟᱹᱰᱤ ᱫᱤᱱ ᱨᱮ ᱛᱚᱞᱟ ᱠᱚᱫᱚᱞᱮ ᱜᱤᱲᱤ ᱥᱟᱹᱛ ᱠᱟᱫᱟ ᱢᱤᱫ ᱪᱟᱸᱫᱳ ᱜᱟᱱ
ᱟᱯᱮ ᱫᱚ ᱛᱤᱥ ᱯᱮ ᱜᱤᱰᱤ ᱠᱮᱫᱟ?
ᱟᱞᱮ ᱦᱚᱸ ᱩᱱᱟᱹᱜ ᱫᱤᱱ ᱫᱚ ᱵᱟᱝ ᱦᱩᱭ ᱟᱠᱟᱱ ᱛᱟᱞᱮᱭᱟ ᱢᱤᱫ ᱦᱟᱯᱛᱟ ᱜᱟᱱ ᱦᱩᱭᱩᱜ ᱠᱟᱱᱟ᱾ ᱟᱫᱚ ᱟᱞᱮ ᱥᱮᱱ ᱫᱚ ᱫᱟᱜ ᱦᱚᱸ ᱵᱟᱭ ᱫᱟᱜ ᱠᱟᱫᱟ ᱛᱚ᱾
ᱡᱟᱹᱲᱤ ᱚ
ᱦᱮᱸ
ᱟᱯᱮ ᱥᱮᱫ ᱫᱚ ᱚᱱᱠᱟ ᱞᱮᱠᱟ ᱫᱟᱜ ᱵᱟᱭ ᱡᱟᱹᱲᱤ ᱟᱠᱟᱫ ᱜᱮᱭᱟ ᱛᱟᱦᱚᱞᱮ᱾
ᱵᱟᱝ ᱵᱟᱝ ᱫᱟᱜ ᱜᱮᱛᱚ ᱵᱟᱭ ᱡᱟᱹᱲᱤᱭᱟ ᱠᱟᱫᱟ ᱚᱱᱠᱟ᱾ ᱮᱛᱚᱦᱚᱵ ᱥᱟᱱ ᱵᱟᱨᱯᱮ ᱫᱤᱱ ᱠᱷᱩᱵᱽ ᱜᱮ ᱡᱟᱹᱲᱤ ᱠᱮᱫᱟ᱾ ᱛᱟᱨᱯᱚᱨ ᱠᱷᱚᱱ ᱫᱚ ᱮᱠᱫᱚᱢ ᱫᱟᱜ ᱜᱮ ᱵᱟᱝ ᱧᱮᱞ ᱧᱟᱢᱟ ᱟᱠᱟᱱᱟ ᱚᱱᱠᱟ ᱫᱚ᱾
ᱚ
ᱛᱚᱞᱟ ᱜᱤᱰᱤ ᱞᱮᱠᱟ ᱡᱮ ᱢᱟᱴᱷ ᱠᱚ ᱵᱟᱛᱟᱨᱚᱜᱼᱟ ᱚᱱᱠᱟ ᱚᱠᱛᱚ ᱜᱮ ᱵᱟᱞᱮ ᱧᱟᱢ ᱟᱠᱟᱫᱟ᱾
ᱚ ᱟᱫᱚ ᱟᱯᱮ ᱥᱮᱨᱢᱟ ᱟᱥ ᱜᱮᱯᱮ ᱪᱟᱥ ᱛᱟᱦᱮᱱᱟ ᱥᱮ ᱱᱚᱝᱠᱟ ᱥᱟᱢ ᱢᱟᱨᱥᱟᱞ ᱠᱚ ᱥᱮ ᱯᱩᱠᱷᱨᱤ ᱠᱚ ᱢᱮᱱᱟᱜᱼᱟ᱾
ᱟᱞᱮ ᱫᱚ ᱵᱚᱨᱥᱟ ᱫᱟᱜ ᱛᱮᱜᱮᱞᱮ ᱪᱟᱥ ᱜᱮᱭᱟ᱾ ᱢᱩᱞ ᱠᱟᱭ ᱛᱮᱫᱚ, ᱟᱫᱚ ᱱᱚᱛᱮ ᱦᱟᱸᱜ ᱥᱟᱢᱢᱟᱨᱥᱟᱞ ᱠᱚ ᱠᱚ ᱵᱟᱹᱭᱥᱟᱹᱮᱫ ᱠᱟᱱ ᱜᱮᱭᱟ ᱟᱨ ᱠᱮᱱᱮᱞ ᱠᱚ ᱢᱮᱱᱟᱜᱼᱟ ᱡᱚᱠᱷᱚᱱ, ᱫᱟᱜ ᱵᱟᱝ ᱧᱟᱢᱚᱜ ᱦᱟᱸᱜ ᱛᱚᱠᱷᱚᱱ ᱫᱚ ᱠᱮᱱᱮᱞ ᱠᱷᱚᱱ ᱦᱚᱸ ᱫᱟᱜ ᱦᱟᱛᱟᱣ ᱦᱩᱭᱩᱜ ᱜᱮᱭᱟ ᱾ ᱟᱫᱚ ᱮᱠᱷᱚᱱ ᱫᱚ ᱵᱟᱠᱚ ᱟᱲᱟᱜ ᱠᱟᱫᱟ ᱦᱟᱸᱜ ᱠᱮᱱᱮᱞ ᱨᱮᱭᱟᱜ ᱫᱟᱜ ᱦᱚᱸ᱾
ᱚ ᱟᱫᱚ ᱫᱷᱚᱨᱚᱱ ᱦᱩᱲᱩ ᱡᱟᱦᱟᱸ ᱠᱚ ᱢᱮᱱ ᱛᱟᱦᱮᱱᱟ ᱚᱱᱟ ᱫᱚ ᱟᱯᱮ ᱚᱱᱛᱮ ᱫᱚᱠᱚ ᱪᱟᱥ ᱛᱟᱦᱮᱱᱟ ᱥᱮ ᱵᱟᱝ?
ᱦᱮᱸ ᱦᱮᱸ ᱟᱞᱮᱥᱱ ᱫᱚ ᱫᱷᱚᱨᱚᱱ ᱦᱩᱲᱩ ᱦᱚᱸᱠᱚ ᱪᱟᱥ ᱟ ᱟᱨ ᱱᱚᱜᱼᱚᱭ ᱡᱟᱦᱟᱸ ᱢᱟᱜᱽ ᱢᱟᱥ ᱠᱚᱨᱮ ᱡᱟᱦᱟᱸ ᱵᱚᱱ ᱤᱨᱚᱜ ᱠᱟᱱᱟ ᱚᱱᱟ ᱦᱚᱸ ᱨᱮᱭᱟᱲ ᱨᱮᱭᱟᱜ ᱟᱨ ᱫᱷᱚᱨᱚᱢ ᱨᱮᱭᱟᱜ ᱦᱚᱸ᱾
ᱚ
ᱟᱯᱮ ᱥᱚᱱ ᱫᱚ
ᱟᱞᱮᱥᱮᱫ ᱦᱚᱸ ᱫᱷᱚᱨᱚᱱ ᱦᱩᱲᱩ ᱠᱚᱠᱚ ᱪᱟᱥ ᱜᱮᱭᱟ ᱟᱨ ᱱᱮᱛᱟᱨ ᱵᱚᱨᱥᱟ ᱨᱮᱱᱟᱜ ᱢᱟ ᱢᱮᱱᱟᱜ ᱜᱮᱭᱟ᱾ ᱵᱟᱱᱟᱨ ᱜᱮ ᱵᱟᱨ ᱫᱷᱟᱣ ᱜᱮᱠᱚ ᱪᱟᱥ ᱛᱟᱦᱮᱱᱟ ᱟᱞᱮ ᱱᱚᱛᱮ ᱦᱚᱸ᱾
ᱚ ᱟᱯᱮ ᱫᱚ ᱚᱠᱟᱥᱮᱱ ᱢᱟᱱᱮ ᱪᱮᱛᱟᱱ ᱥᱮᱱ ᱥᱮ ᱞᱟᱛᱟᱨ ᱥᱮᱱ ᱯᱟᱲᱟᱜ ᱠᱟᱱᱟ᱾
ᱟᱞᱮ ᱫᱚ ᱱᱚᱛᱮ ᱱᱚᱣᱟ ᱤᱭᱟᱹ ᱞᱮ ᱵᱟᱸᱠᱩᱲᱟ ᱰᱤᱥᱴᱤᱠ ᱞᱮ ᱯᱟᱲᱟᱜ ᱠᱟᱱᱟ ᱞᱟᱛᱟᱨ ᱥᱮᱫ ᱜᱮ᱾
ᱟᱵᱚ ᱫᱚ ᱛᱷᱚᱲᱟ ᱞᱟᱛᱟᱨ ᱧᱚᱜ ᱥᱮᱡ ᱛᱟᱦᱚᱞᱮ᱾ ᱟᱯᱮᱥᱮᱱ ᱫᱚ ᱟᱱᱟᱡᱽ ᱠᱚᱦᱚᱸ ᱟᱱᱟᱡᱽ ᱯᱟᱹᱛᱤ ᱠᱚᱦᱚᱸ ᱪᱟᱥ ᱫᱚ ᱦᱩᱭᱩᱜ ᱜᱮᱭᱟ᱾
ᱦᱮᱸ ᱟᱞᱮᱥᱮᱫ ᱢᱟ ᱦᱩᱭᱩᱜ ᱜᱮ ᱟᱱᱟᱡᱽ ᱠᱚᱨᱮᱱᱟᱜ ᱢᱟᱱᱮ ᱫᱟᱜ ᱠᱚᱨᱮᱱᱟᱜ ᱚᱱᱠᱟ ᱞᱮᱠᱟ ᱟᱱᱟᱴ ᱢᱟ ᱵᱟᱹᱱᱩᱜ ᱜᱮᱭᱟ ᱥᱮ ᱫᱟᱜ ᱠᱚ ᱥᱩᱨ ᱥᱩᱯᱩᱨ ᱠᱚᱨᱮ ᱜᱮ ᱢᱮᱱᱟᱜᱼᱟ᱾ ᱟᱫᱚ ᱚᱱᱟ ᱤᱭᱟᱹ ᱛᱮᱜᱮ ᱪᱟᱥ ᱦᱩᱭᱩᱜ ᱛᱟᱦᱮᱸᱱᱟ ᱠᱷᱚᱱ ᱫᱚ ᱚᱱᱮ ᱥᱚᱵᱽᱡᱤ ᱠᱚᱜᱮ ᱪᱟᱥ ᱵᱟᱲᱟᱜ ᱜᱮ ᱟᱞᱮᱥᱮᱫ ᱢᱟ ᱢᱚᱸᱡᱽ ᱜᱤᱦᱳᱭᱳᱜᱼᱟ ᱥᱚᱵᱽᱡᱤ ᱪᱟᱥ ᱠᱚᱦᱚᱸ
ᱦᱩᱸ ᱦᱩᱸ ᱴᱟᱢᱟᱴᱳᱞ ᱠᱚ ᱠᱷᱩᱵ ᱜᱮᱠᱚ ᱪᱟᱥ ᱜᱮᱭᱟ ᱟᱯᱮᱥᱮᱫ ᱛᱚᱨᱢᱩᱡᱽ ᱠᱚ ᱠᱷᱨᱟᱠᱩ
ᱦᱮᱸ ᱟᱫᱚ ᱦᱚᱜ-ᱚᱭ ᱱᱤᱭᱟᱹ ᱥᱮᱨᱢᱟ ᱢᱟ ᱵᱟᱠᱚ ᱪᱟᱥ ᱠᱟᱜ ᱜᱮᱭᱟ ᱚᱱᱮ ᱫᱚᱢᱮ ᱟᱨᱮᱞ ᱵᱟᱲᱟ ᱠᱮᱫᱟᱭ ᱥᱮ ᱢᱤᱫᱵᱟᱨ ᱥᱮᱨᱢᱟ,
ᱦᱩᱸ ᱦᱩᱸ ᱦᱩᱸ
ᱟᱫᱚ ᱡᱟᱦᱟᱸᱭ ᱠᱚᱠᱚ ᱪᱟᱥ ᱜᱮᱭᱟ ᱢᱮᱱ ᱮᱫᱟᱠᱚ ᱫᱚᱢᱮ ᱞᱚᱥ ᱜᱮ ᱪᱟᱞᱟᱜ ᱠᱟᱱᱟ ᱥᱩᱫᱩ ᱚᱱᱮ ᱠᱷᱟᱥᱟᱣ ᱠᱚᱨᱮᱱᱟᱜ ᱯᱚᱭᱥᱟ ᱠᱚᱜᱮ ᱞᱟᱜᱟᱜ ᱠᱟᱱᱟ ᱟᱨ ᱱᱚᱝᱠᱟ ᱡᱚ ᱤᱭᱟᱹ ᱥᱚᱢᱚᱭ ᱢᱟ ᱚᱱᱠᱟ ᱟᱨᱮᱞ ᱫᱟᱭ ᱛᱚ ᱵᱟᱹᱲᱤᱡ ᱱᱚᱥᱴᱚᱜ ᱠᱟᱱᱟ ᱥᱮ
ᱦᱩᱸ ᱦᱩᱸ ᱦᱩᱸ
ᱚᱱᱟ ᱠᱷᱟᱹᱛᱤᱨᱟᱜ ᱛᱮ ᱵᱟᱝᱠᱚ ᱪᱟᱥ ᱮᱫ ᱜᱮᱭᱟ ᱵᱟᱝᱠᱷᱟᱱ ᱢᱟᱠᱚ ᱪᱟᱥ ᱛᱟᱦᱮᱱ ᱜᱮᱭᱟ, ᱵᱟᱹᱜᱤ ᱜᱮ
ᱴᱚᱵ
ᱛᱟᱦᱚᱞᱮ ᱪᱟᱥ ᱵᱟᱥ ᱠᱟᱹᱢᱤ ᱪᱷᱟᱰᱟ ᱟᱨ ᱪᱮᱫ ᱞᱮᱠᱟᱱᱟᱜ ᱠᱟᱹᱢᱤ ᱠᱚᱠᱚ ᱠᱟᱹᱢᱤᱭᱟ ᱟᱯᱮᱥᱮᱱ ᱫᱚ
ᱟᱞᱮ ᱱᱚᱛᱮ ᱫᱚ ᱪᱟᱥᱵᱟᱥ ᱠᱟᱹᱢᱤ ᱜᱮ ᱢᱟᱱᱮ ᱯᱨᱚᱛᱛᱮᱠᱴᱤ ᱚᱲᱟᱜ ᱨᱮᱜᱮ ᱵᱚᱞᱛᱮ ᱜᱮᱞᱮ ᱥᱚᱵᱽᱡᱤ ᱠᱚ ᱪᱟᱥ ᱜᱮᱭᱟ ᱥᱮ ᱟᱫᱚ ᱮᱴᱟᱜ ᱥᱮᱫ ᱠᱟᱹᱢᱤ ᱨᱮᱱᱟᱜ ᱢᱟ ᱥᱮᱨᱚᱠᱚᱢ, ᱚᱲᱟᱜ ᱠᱷᱚᱱᱜᱮ ᱵᱟᱠᱚ ᱩᱸᱰᱩᱠ ᱫᱟᱲᱮᱭᱟᱜᱼᱟ ᱡᱮ ᱮᱴᱟᱜ ᱠᱟᱹᱢᱤᱧ ᱪᱟᱞᱟᱜᱼᱟ ᱡᱟᱦᱟᱱᱟᱜ
ᱦᱩᱸ ᱦᱩᱸ
ᱟᱞᱮ ᱱᱚᱣᱟ ᱥᱩᱨ ᱥᱩᱯᱩᱨ ᱢᱟ ᱯᱩᱨᱟᱹᱜ ᱜᱮ ᱥᱩᱵ ᱡᱷᱚᱛᱚ ᱦᱚᱲᱟᱜ ᱜᱮ ᱠᱷᱮᱛ ᱠᱚ ᱢᱮᱱᱟᱜᱼᱟ ᱚᱱᱠᱟ ᱞᱮᱠᱟᱱ ᱡᱟᱭᱜᱟ ᱨᱮ ᱛᱟᱦᱚᱞᱮ ᱡᱷᱚᱛᱚ ᱦᱚᱲ ᱜᱮ ᱥᱚᱵᱽᱡᱤ ᱠᱚᱢ ᱵᱮᱥᱤ ᱠᱚ ᱪᱟᱥ ᱜᱮᱭᱟ᱾
ᱦᱩᱸ ᱦᱩᱸ
ᱮᱢᱱᱤ ᱨᱚᱦᱚᱭ ᱥᱩᱢᱚᱭ ᱜᱮ ᱟᱭᱩ ᱦᱚᱲ ᱠᱚ ᱡᱟᱦᱟᱸᱭ ᱡᱩᱫᱤ ᱢᱮᱱᱟᱭ ᱡᱮ ᱯᱷᱟᱸᱠᱟ ᱢᱤᱹᱱᱤᱧᱟ᱾ ᱦᱳᱭ ᱢᱤᱫ ᱫᱤᱱ ᱵᱟᱨᱥᱤᱧ ᱡᱟᱦᱮᱭᱟᱜ ᱨᱚᱦᱚᱭ ᱤᱧ ᱪᱟᱞᱟᱣ ᱞᱮᱱᱜ ᱜᱮ ᱚᱱᱟ ᱠᱟᱹᱢᱤ ᱜᱮ ᱡᱟ
ᱦᱩᱸ ᱦᱩᱸ ᱦᱩᱸ ᱵᱟᱝ ᱟᱞᱮ ᱥᱮᱱ ᱫᱚ ᱱᱚᱛᱮ ᱡᱮᱢᱱᱤ ᱛᱤᱨᱞᱟᱹᱠᱩ ᱵᱟᱡᱟᱨ ᱛᱷᱚᱲᱟ ᱥᱩᱨ ᱧᱚᱜ ᱜᱮᱭᱟ ᱩᱱᱟᱹᱜ ᱫᱚ ᱵᱟᱝ ᱥᱩᱨ ᱨᱮᱦᱚᱸ ᱮᱱᱛᱮ ᱨᱮᱦᱚᱸ ᱥᱟᱭᱠᱮᱞ ᱠᱚᱛᱮ ᱪᱟᱞᱟᱣ ᱫᱚ ᱜᱟᱱᱚᱜ ᱜᱮᱭᱟ ᱚᱱᱟ ᱠᱟᱹᱢᱤ ᱞᱮᱠᱟ ᱫᱚ ᱟᱫᱚ ᱦᱟᱸᱜ ᱟᱞᱮ ᱱᱚᱛᱮᱱ ᱛᱤᱨᱞᱟᱹ ᱠᱚᱫᱚ ᱚᱱᱟ ᱢᱟᱴᱷ ᱨᱮᱭᱟᱜ ᱢᱩᱱᱤᱥ ᱠᱟᱹᱢᱤ ᱫᱚ ᱱᱮᱛᱟᱨ ᱫᱚ ᱠᱷᱩᱵ ᱠᱚᱢ ᱜᱮᱠᱚ ᱠᱟᱹᱢᱤᱭᱮᱫᱟ ᱦᱮ ᱟᱫᱚ ᱵᱟᱨᱦᱮ ᱥᱮᱱ ᱦᱟᱸᱜ ᱟᱨ ᱠᱟᱹᱢᱤᱜᱤ ᱜᱮ ᱱᱮᱛᱟᱨ ᱫᱚ ᱰᱷᱮᱨ ᱠᱚ ᱠᱩᱥᱤᱭᱟᱜ ᱠᱟᱱᱟ ᱠᱩᱥᱤ ᱦᱚᱸ ᱟᱨ ᱚᱱᱛᱮ ᱫᱚ ᱵᱮᱛᱚᱱ ᱦᱚᱸ ᱛᱷᱚᱲᱟ ᱰᱷᱮᱨ ᱧᱚᱜ ᱠᱚ ᱮᱢᱟ ᱠᱚ ᱠᱟᱱᱟ ᱢᱟᱴᱷ ᱜᱷᱟᱴ ᱠᱟᱹᱢᱤ ᱠᱷᱚᱱ ᱫᱚ ᱟᱨ ᱚᱱᱟ ᱫᱚ ᱢᱤᱫᱴᱮᱱ ᱯᱟᱨᱢᱟᱱᱮᱱᱴ ᱠᱟᱹᱢᱤᱛᱚ ᱵᱟᱨᱚ ᱢᱟᱥ ᱠᱟᱹᱢᱤ ᱠᱚ ᱧᱟᱢ ᱤᱫᱤᱭᱮᱫ ᱠᱟᱱ ᱜᱮᱭᱟ ᱦᱩᱸ ᱟᱨ ᱦᱚᱭᱛᱚ ᱪᱟᱥᱵᱟᱥ ᱠᱟᱹᱢᱤ ᱫᱚ ᱟᱨ ᱡᱚᱠᱷᱚᱱ ᱦᱳᱭᱛᱳ ᱪᱟᱥ ᱠᱟᱹᱢᱤ ᱡᱚᱠᱷᱚᱱ ᱦᱳᱲᱩ ᱤᱨ ᱛᱚᱠᱷᱚᱱ ᱦᱩᱲᱩ ᱤᱨ ᱦᱩᱲᱩ ᱤᱨ ᱪᱟᱵᱟ ᱞᱮᱱᱠᱷᱟᱱ ᱫᱚ ᱟᱫᱚ ᱚᱲᱟᱜ ᱨᱮ ᱫᱩᱲᱩᱵ ᱠᱚᱢ
ᱦᱮᱸ
ᱟᱫᱚ ᱚᱱᱟ ᱫᱚᱦᱟᱸᱜ ᱱᱮᱛᱟᱨ ᱫᱚ ᱠᱟᱹᱢᱤ ᱡᱟᱦᱟᱸ ᱠᱚ ᱞᱟᱹᱭᱟ ᱡᱮ ᱛᱤᱨᱞᱟᱹ ᱠᱚᱫᱚ ᱚᱲᱟᱜ ᱠᱚᱨᱮ ᱠᱚ ᱠᱟᱹᱢᱤᱭᱟ ᱚᱱᱟ ᱠᱷᱚᱱ ᱫᱚ ᱛᱷᱚᱲᱟ ᱥᱤᱯᱴ ᱠᱟᱛᱮᱱ ᱵᱟᱡᱟᱨ ᱥᱮᱱ ᱠᱚᱦᱚᱸ ᱠᱟᱹᱢᱤ ᱫᱚᱠᱚ ᱪᱟᱞᱟᱜ ᱠᱟᱱ ᱜᱮᱭᱟ
ᱟᱨ ᱟᱞᱮ ᱱᱚᱛᱮ ᱢᱟ ᱵᱟᱡᱟᱨ ᱠᱚᱦᱚᱸ ᱰᱷᱮᱨ ᱥᱟᱦᱟ ᱜᱮᱭᱟ ᱡᱮ ᱡᱟᱦᱟᱸᱭ ᱵᱟᱡᱟᱨ ᱥᱮᱫ ᱠᱟᱹᱢᱤ ᱪᱟᱞᱟᱜ ᱨᱮᱦᱚᱸ ᱟᱹᱰᱤ ᱥᱟᱜᱤᱧ ᱢᱟᱱᱮ ᱫᱚᱥ ᱵᱟᱨᱚ ᱠᱤᱞᱳᱢᱤᱴᱟᱨ ᱥᱟᱦᱟ ᱜᱮᱭᱟ ᱟᱫᱚ ᱚᱱᱠᱟ ᱞᱮᱠᱟ ᱢᱟ ᱵᱟᱠᱚ ᱪᱟᱞᱟᱜ ᱜᱮᱭᱟ ᱥᱚᱵᱽᱡᱤ ᱪᱟᱥ ᱛᱚ ᱫᱤᱱᱟᱹᱢ ᱫᱤᱱ ᱢᱟᱱᱮ ᱠᱷᱮᱛ ᱥᱮᱫ ᱢᱟ ᱪᱟᱞᱟᱜ ᱦᱩᱭᱩᱜ ᱜᱮᱭᱟ ᱥᱮ ᱧᱮᱞ ᱛᱷᱮᱠᱮ ᱥᱩᱨᱩ ᱠᱚᱨᱮ ᱞᱟᱵ ᱢᱟ ᱢᱮᱱᱟᱜ ᱜᱮ ᱟᱨ ᱱᱚᱝᱠᱟ ᱮᱴᱟᱜ ᱜᱷᱟᱥᱚᱜᱼᱟ ᱪᱤᱠᱟᱹᱜᱼᱟ ᱵᱚᱦᱩ ᱠᱟᱹᱢᱤ ᱢᱮᱱᱟᱜ ᱜᱮᱭᱟ ᱥᱮ ᱵᱤᱥ ᱮᱢ ᱠᱚ ᱟᱫᱚ ᱢᱤᱫ ᱦᱚᱲ ᱫᱚ ᱵᱟᱝ ᱛᱟᱦᱮᱸᱱ ᱜᱮ ᱦᱳᱭᱳᱼᱟ ᱥᱚᱵᱽ ᱥᱳᱢᱚᱭ ᱚᱱᱟ ᱛᱟᱭᱚᱢ ᱨᱮ
ᱦᱩᱸ
ᱚᱱᱠᱟ ᱠᱟᱛᱮᱜ ᱦᱚᱸ ᱵᱟᱝᱠᱚ ᱥᱚᱢᱚᱭᱚᱜ ᱜᱮ ᱚᱱᱠᱟ ᱠᱷᱟᱹᱛᱤᱨ ᱯᱮᱲᱟ ᱦᱤᱨᱤ ᱦᱚᱸ ᱵᱟᱠᱚ ᱪᱟᱞᱟᱣ ᱫᱟᱲᱮᱭᱟᱜ ᱜᱮ ᱡᱟᱦᱟᱸᱭ ᱚᱱᱚ ᱵᱚ ᱯᱚᱴᱚᱞ ᱠᱩᱸᱫᱨᱤ ᱠᱚ ᱪᱟᱥᱟ ᱥᱮ ᱚᱱᱚ ᱰᱷᱮᱸᱲᱚᱥ ᱠᱚ ᱡᱟᱦᱟᱸ ᱠᱚ ᱢᱮᱱ ᱫᱟ ᱾
ᱦᱩᱸ ᱾
ᱠᱚ ᱢᱟ ᱢᱤᱫ ᱫᱤᱱ ᱵᱟᱨᱥᱤᱧ ᱪᱷᱟᱲᱟ ᱜᱮ ᱤᱫᱤ ᱦᱩᱭᱩᱜᱼᱟ ᱥᱮ, ᱢᱤᱫ ᱫᱤᱱ ᱵᱟᱨᱥᱤᱧ ᱱᱟᱥᱮ ᱛᱟᱭᱚᱢ ᱞᱮᱱᱠᱷᱟᱱ ᱢᱟ ᱠᱩᱸᱫᱽᱨᱤ ᱟᱨ ᱚᱱᱟ ᱰᱷᱮᱲᱚᱥ ᱫᱚ ᱤᱭᱟᱹ ᱢᱚᱴᱟ ᱜᱚᱫᱚᱜ ᱟᱥᱮ ᱟᱨ ᱵᱟᱝ ᱠᱚ ᱦᱟᱛᱟᱣ ᱜᱮᱭᱟ ᱵᱟᱡᱟᱨ ᱠᱚᱨᱮᱜ ᱦᱚᱸ ᱾
ᱡᱚᱢ ᱨᱮᱦᱚᱸ ᱵᱟᱡᱟ ᱜᱮ ᱟᱹᱭᱠᱟᱹᱜᱼᱟ, ᱟᱨ ᱛᱚᱠᱷᱚᱱ ᱛᱟᱦᱚᱞᱮ ᱵᱟᱡᱟᱨ ᱫᱚᱨ ᱦᱚᱸ ᱵᱟᱝ ᱧᱟᱢᱚᱜᱼᱟ ᱾
ᱦᱮᱸ ᱟᱫᱚ ᱚᱱᱠᱟᱱᱟᱜ ᱥᱚᱵᱽᱡᱤ ᱡᱟᱦᱟᱸᱭᱮ ᱪᱟᱥ ᱠᱷᱟᱡ ᱩᱱᱤ ᱢᱟ ᱚᱲᱟᱜ ᱠᱷᱚᱱᱟᱜ ᱜᱮ ᱵᱟᱭ ᱩᱸᱰᱩᱜ ᱫᱟᱲᱮᱭᱟᱜᱼᱟ ᱚᱠᱟ ᱥᱮᱫ ᱦᱚ ᱾
ᱦᱚᱸ ᱦᱚᱸ ᱾
ᱥᱚᱵᱽ ᱥᱚᱢᱚᱭ ᱛᱟᱦᱮᱱ ᱦᱩᱭᱩᱜᱼᱟ ᱵᱟᱲᱜᱮ ᱠᱚᱨᱮᱜ ᱦᱚᱸ ᱾
ᱦᱮᱸ ᱟᱨ ᱛᱟᱞᱦᱮ ᱼᱼ ᱠᱟᱹᱢᱤ ᱠᱟᱹᱥᱱᱤ ᱠᱚ ᱪᱷᱟᱰᱟ ᱠᱟᱛᱮᱫ, ᱟᱯᱮ ᱚᱱᱛᱮ ᱛᱤᱨᱞᱟᱹ ᱠᱚᱫᱚ ᱚᱞᱚᱜ ᱯᱟᱲᱦᱟᱣ ᱚᱠᱟ ᱞᱮᱠᱟ ᱠᱚ ᱞᱟᱦᱟᱣ ᱟᱠᱟᱱᱟ?
ᱚᱞᱚᱜ ᱯᱟᱲᱦᱟᱣ ᱞᱮᱠᱟ ᱫᱚ ᱥᱮᱨᱚᱠᱚᱢ ᱢᱟ ᱚᱠᱚᱭ ᱜᱮ ᱢᱟᱱᱮ ᱵᱟᱹᱧ ᱫᱤᱥᱟᱹᱭᱮᱫ ᱠᱚ, ᱚᱱᱠᱟ ᱞᱮᱠᱟ ᱢᱟ ᱠᱚ ᱪᱮᱫ ᱠᱟᱱ ᱜᱮᱭᱟ ᱳᱭ ᱢᱟᱫᱽᱫᱷᱚᱢᱤᱠ ᱠᱚᱠᱚ ᱮᱢ ᱵᱟᱲᱟ ᱠᱮᱫᱟ ᱛᱟᱨᱯᱚᱨᱮ ᱧᱮᱞ ᱠᱮᱫ ᱠᱚᱣᱟ, ᱢᱟᱱᱮ ᱠᱚᱢ ᱵᱚᱭᱮᱥ ᱡᱟᱦᱟᱸ ᱤᱭᱟᱹ ᱠᱚ ᱛᱤᱨᱞᱟᱹ ᱠᱚ ᱾
ᱦᱩᱸ ᱾
ᱩᱱᱠᱩ ᱢᱟ ᱦᱟᱱᱮ ᱵᱟᱦᱨᱮ ᱠᱟᱹᱢᱤ ᱠᱚᱜᱮ ᱠᱚ ᱪᱟᱞᱟᱣ ᱮᱱᱟ ᱾ ᱟᱨ ᱟᱴᱷᱮᱨᱚ ᱵᱚᱪᱷᱚᱨ ᱦᱩᱭᱮᱱ ᱛᱟᱠᱚ ᱠᱷᱟᱱ ᱵᱷᱳᱴᱟᱨ ᱠᱟᱨᱰ ᱪᱷᱟᱲᱟ ᱛᱚ ᱵᱟᱝ ᱠᱚ ᱤᱭᱟᱹ ᱦᱚᱪᱚᱣᱟᱠᱚ ᱠᱟᱱᱟ, ᱵᱟᱹᱦᱤᱨ ᱵᱟᱠᱚ ᱪᱟᱞᱟᱣ ᱦᱚᱪᱚ ᱠᱟᱱᱟ, ᱟᱫᱚ ᱵᱷᱳᱴᱟᱨ ᱠᱟᱨᱰ ᱠᱚ ᱦᱩᱭᱮᱱ ᱛᱮᱠᱚ ᱠᱷᱟᱱᱤᱧ ᱧᱮᱞᱮᱫ ᱠᱚᱣᱟ ᱡᱮ ᱚᱱᱠᱟ ᱞᱮᱠᱟ ᱯᱟᱲᱦᱟᱣ ᱥᱮᱫ ᱢᱟ ᱢᱚᱱᱮ ᱡᱳᱜᱽ ᱠᱚ ᱵᱟᱹᱱᱩᱜ ᱛᱟᱠᱚᱣᱟ, ᱵᱟᱦᱮᱨ ᱠᱟᱹᱢᱤ ᱠᱚᱜᱮ ᱠᱚ ᱪᱟᱞᱟᱣ ᱟᱠᱟᱱᱟ ᱾
ᱵᱟᱦᱮᱨ ᱠᱟᱹᱢᱤ ᱵᱚᱞᱛᱮ ᱮᱴᱟᱜ ᱯᱚᱱᱚᱛ ᱨᱮᱠᱚ ᱪᱟᱞᱟᱜ ᱠᱟᱱᱟ ᱚᱱᱠᱟᱱᱟᱜ ᱠᱟᱹᱢᱤ?
ᱦᱳᱭ ᱚᱱᱠᱟᱱᱟᱜ ᱠᱟᱹᱢᱤ ᱜᱮ ᱾
ᱦᱩᱸ ᱟᱞᱼᱟᱞᱮ ᱱᱚᱛᱮ ᱠᱷᱚᱱ ᱫᱚ ᱚᱱᱟ ᱫᱚ ᱟᱸ ᱠᱚᱲᱟ ᱜᱤᱫᱽᱨᱟᱹ ᱜᱮ ᱦᱟᱸᱜ ᱠᱚ ᱪᱟᱞᱟᱣ ᱠᱟᱱᱟ, ᱠᱩᱲᱤ ᱜᱤᱫᱽᱨᱟᱹ ᱫᱚ ᱮᱠᱷᱚᱱ ᱫᱚ ᱱᱚᱛᱮ ᱠᱷᱚᱱ ᱫᱚ ᱟᱸ ᱵᱟᱝ ᱧᱮᱞ ᱦᱩᱭ ᱟᱠᱟᱱᱟ ᱚᱱᱠᱟ ᱫᱚ ᱾ ᱟᱫᱚ ᱟᱞᱮ ᱱᱚᱛᱮ ᱫᱚ ᱠᱤᱪᱷᱩ ᱥᱮᱨᱢᱟ ᱠᱷᱚᱱ ᱧᱮᱞᱚᱜ ᱠᱟᱱᱟ ᱠᱚᱲᱟ ᱠᱷᱚᱱ ᱦᱟᱸᱜ ᱠᱩᱲᱤ ᱜᱮ ᱡᱟᱹᱥᱛᱤ ᱠᱚ ᱚᱞᱚᱜ ᱯᱟᱲᱦᱟᱣ ᱨᱮᱫᱚ ᱫᱷᱮᱭᱟᱱ ᱠᱚ ᱮᱢᱟᱣᱟ ᱾
ᱦᱮᱸ ᱦᱮᱸ ᱾
ᱟᱫᱚ ᱦᱟᱸᱜ ᱥᱚᱢᱚᱥᱥᱟ ᱫᱚ ᱚᱱᱮ ᱚᱱᱰᱮ ᱠᱟᱱᱟ, ᱟᱵᱚ ᱥᱟᱶᱛᱟ ᱨᱮᱫᱚ ᱞᱟᱹᱭᱟᱠᱚ ᱠᱩᱲᱤᱭᱟᱜ ᱩᱢᱮᱨ ᱰᱷᱮᱨ ᱞᱮᱱᱠᱷᱟᱱ, ᱵᱟᱢ ᱵᱟᱯᱞᱟ ᱞᱮᱭ ᱠᱷᱟᱱ ᱦᱟᱸᱜ ᱵᱚᱭᱚᱥ ᱠᱚ ᱰᱷᱮᱨ ᱜᱚᱫᱚᱜ ᱛᱟᱭᱟ ᱦᱟᱸᱜ ᱾ ᱛᱚᱠᱷᱚᱱ ᱦᱟᱸᱜ ᱟᱵᱟᱨ ᱡᱟᱶᱟᱭ ᱵᱟᱠᱚ ᱧᱟᱢᱚᱜᱼᱟ ᱥᱮ ᱵᱟᱠᱚ ᱮᱸ ᱡᱟᱶᱟᱭ ᱯᱟᱸᱡᱟ ᱛᱮ ᱵᱟᱠᱚ ᱧᱟᱢ ᱠᱚᱣᱟ ᱾ ᱟᱫᱚ ᱚᱱᱟᱛᱮ ᱟᱴᱷᱨᱚ ᱵᱚᱪᱷᱚᱨ ᱦᱩᱭᱮᱱ ᱛᱟᱠᱩ ᱥᱮ ᱟᱫᱚ ᱚᱞᱚᱜ ᱯᱟᱲᱦᱟᱣ ᱵᱟᱹᱜᱤ ᱦᱩᱪᱩ ᱠᱟᱛᱮᱫ ᱟᱫᱚ ᱠᱚ ᱵᱟᱯᱞᱟ ᱠᱟᱠᱚ ᱠᱟᱱᱟ ᱾ ᱦᱩᱸ ᱾
ᱟᱫᱚ ᱱᱚᱣᱟ ᱞᱮᱦᱚᱸ, ᱢᱤᱫ ᱤᱭᱟᱹ ᱛᱮᱫᱚ ᱵᱷᱩᱞ ᱦᱚᱸ ᱵᱷᱩᱞ ᱠᱟᱱ ᱜᱮᱭᱟ, ᱡᱮ ᱟᱴᱷᱨᱚ ᱢᱟᱱᱮ ᱜᱮ ᱵᱟᱯᱞᱟᱜ ᱦᱩᱭᱩᱜᱼᱟ ᱠᱟᱹᱴᱤᱜ ᱱᱟᱥᱮ ᱚᱞᱚᱜ ᱯᱟᱲᱦᱟᱜ ᱪᱮᱫᱚᱜ ᱦᱚᱸ ᱞᱟᱹᱠᱛᱤ ᱠᱟᱱ ᱜᱮᱭᱟ ᱥᱮ ᱾ ᱵᱟᱯᱞᱟ ᱢᱟ ᱦᱳᱭᱳᱜ ᱜᱮᱭᱟ ᱥᱮ ᱱᱟᱥᱮ ᱚᱞᱚᱜ ᱯᱟᱲᱦᱟᱜ ᱦᱚᱸ ᱞᱟᱹᱠᱛᱤ ᱠᱟᱱᱟ ᱚᱱᱟ ᱥᱟᱶ ᱥᱟᱶᱛᱮ ᱾
ᱦᱩᱸ ᱟᱫᱚ ᱦᱳᱭᱛᱚ ᱡᱟᱦᱟᱸᱭ ᱛᱤᱨᱞᱟᱹᱣᱟᱜ ᱢᱚᱱᱮ ᱢᱮᱱᱟᱜ ᱛᱟᱭᱟ ᱞᱟᱯᱷᱟᱝ ᱥᱮᱪᱮᱫ ᱥᱮᱫ ᱛᱟᱲᱟᱢ ᱞᱟᱹᱜᱤᱫ, ᱩᱱᱤ ᱫᱚ
ᱦᱩᱸ ᱾
ᱵᱟᱠᱩ ᱯᱩᱨᱟᱹᱣ ᱦᱩᱪᱩ ᱟᱛᱟᱭ ᱠᱟᱱᱟ ᱾
ᱦᱮᱸ ᱚᱞᱚᱜ ᱯᱟᱲᱦᱟᱜ ᱢᱟ ᱪᱮᱫᱚᱜ ᱫᱚᱨᱠᱟᱨ ᱜᱮ ᱥᱮ ᱠᱟᱨᱚᱱ ᱱᱤᱡᱮᱨᱟᱜ ᱢᱟ ᱛᱚᱠᱷᱚᱱ ᱫᱚ ᱵᱷᱚᱵᱤᱥᱥᱚᱛ ᱢᱟ ᱪᱟᱵᱟᱜ ᱜᱮ ᱵᱟᱯᱞᱟ ᱠᱟᱛᱮᱜ, ᱟᱫᱚ ᱜᱤᱫᱟᱹᱨ ᱯᱤᱫᱟᱹᱨ ᱡᱮ ᱚᱞᱚᱜ ᱯᱟᱲᱦᱟᱜ ᱥᱮᱬᱟ ᱟᱠᱚ ᱦᱩᱭᱩᱜᱼᱟ ᱪᱮᱛᱟᱱ ᱥᱮᱫ ᱡᱟᱦᱟᱱᱟᱜ ᱞᱟᱦᱟ ᱥᱮᱱᱟᱜ ᱰᱟᱦᱟᱨ ᱩᱰᱩᱜ ᱟᱠᱚ ᱦᱩᱭᱩᱜᱼᱟ, ᱴᱷᱤᱠ ᱰᱟᱦᱟᱨ ᱚᱱᱟ ᱨᱮᱦᱚᱸ ᱛᱚ ᱢᱟᱱᱮ ᱵᱟᱠᱚ ᱵᱩᱡᱽ ᱫᱟᱲᱮᱭᱟᱜᱼᱟ, ᱠᱚᱢ ᱚᱞᱚᱜ ᱯᱟᱲᱦᱟᱜ ᱛᱟᱦᱮᱱ ᱠᱷᱟᱱ ᱢᱟ ᱩᱱᱟᱹᱜ ᱢᱟ ᱵᱟᱵᱚᱱ ᱴᱷᱟᱹᱣᱠᱟᱹ ᱫᱟᱲᱮᱭᱟᱜᱼᱟ ᱥᱮ ᱚᱠᱟ ᱥᱚᱴᱷᱤᱠ ᱰᱟᱦᱟᱨ ᱠᱟᱱᱟ ᱚᱠᱟ ᱵᱟᱹᱲᱤᱡ ᱰᱟᱦᱟᱨ ᱠᱟᱱᱟ ᱾ ᱱᱟᱥᱮ ᱚᱞᱚᱜ ᱯᱟᱲᱦᱟᱜ ᱢᱟ ᱞᱟᱹᱠᱛᱤ ᱠᱟᱱ ᱜᱮ ᱵᱟᱯᱞᱟ ᱢᱟ ᱦᱩᱭᱩᱜ ᱟᱴᱷᱨᱚ ᱢᱟᱱᱮ ᱜᱮ ᱠᱩ ᱜᱤᱫᱽᱨᱟᱹ ᱩᱢᱮᱨ ᱫᱚᱢᱮ ᱵᱮᱥᱤᱭᱮᱱᱟ ᱵᱟᱯᱞᱟ ᱞᱟᱹᱠᱛᱤᱜ ᱚᱱᱟ ᱪᱤᱱᱛᱟᱹ ᱵᱷᱟᱵᱽᱱᱟ ᱫᱚ ᱢᱟᱱᱮ ᱤᱧᱟᱹᱜ ᱢᱚᱱᱮ ᱛᱮᱫᱚᱮ ᱱᱟᱥᱮᱱᱟᱜ ᱫᱚ ᱵᱚᱫᱚᱞ ᱫᱚᱨᱠᱟᱨ ᱠᱟᱱᱟ ᱟᱨᱠᱤ ᱥᱚᱢᱚᱭ ᱮᱢ ᱫᱚᱨᱠᱟᱨ ᱠᱩᱲᱤ ᱜᱤᱫᱽᱨᱟᱹ ᱦᱚᱸ ᱚᱞᱚᱜ ᱯᱟᱲᱦᱟᱣ ᱞᱟᱹᱜᱤᱫ ᱛᱮ
ᱦᱮᱸ ᱟᱹᱰᱤ ᱡᱚᱛᱷᱟᱛ ᱠᱟᱛᱷᱟᱢ ᱞᱟᱹᱭ ᱠᱮᱫᱟ᱾ ᱛᱚᱵᱮ ᱤᱧ ᱫᱩᱧ ᱢᱮᱱᱟ ᱟᱵᱚ ᱫᱚ ᱠᱟᱹᱴᱤᱡ ᱮᱴᱟᱜ ᱡᱟᱹᱛᱤ ᱠᱚᱣᱟᱜ ᱡᱟᱦᱟᱸ ᱡᱤᱭᱚᱱ ᱠᱷᱟᱸᱰᱟᱣ ᱥᱮ ᱩᱱᱠᱩᱣᱟᱜ ᱡᱟᱦᱟᱸ ᱪᱤᱱᱛᱟᱹ ᱵᱷᱟᱵᱱᱟ ᱚᱱᱟ ᱦᱚᱸ ᱠᱟᱹᱴᱤᱡ ᱧᱮᱞ ᱞᱟᱜᱟᱣ ᱵᱚᱱᱟ᱾ ᱪᱮᱫᱟᱜ ᱥᱮ ᱢᱤᱫᱴᱮᱱ ᱥᱚᱝᱥᱟᱨ ᱫᱚ ᱫᱮ ᱢᱚᱸᱡᱽ ᱧᱚᱜ ᱛᱮ ᱛᱟᱦᱮᱸ ᱨᱮᱭᱟᱜ ᱮᱢ ᱪᱤᱱᱛᱟᱹ ᱵᱷᱟᱵᱽᱱᱟᱭᱟ᱾ ᱦᱮᱸ ᱛᱟᱦᱚᱞᱮ ᱫᱚ ᱤᱧᱫᱩᱧ ᱞᱟᱹᱭᱟ᱾ ᱡᱟᱶᱟᱭ ᱵᱟᱹᱦᱩ ᱵᱟᱱᱟ ᱦᱚᱲ ᱜᱮ ᱡᱩᱫᱤ ᱠᱤᱱ ᱠᱟᱹᱢᱤᱭᱟ᱾ ᱡᱚᱫᱤ ᱚᱱᱟ ᱥᱚᱢᱵᱷᱚᱵᱽ ᱮ ᱵᱮᱱᱟᱜ ᱛᱟᱹᱠᱤᱱᱟ᱾
ᱦᱩᱸ
ᱛᱟᱦᱚᱞᱮ ᱫᱚ ᱚᱱᱟ ᱫᱚ ᱢᱤᱫᱴᱮᱱ ᱯᱚᱨᱤᱵᱟᱨ ᱞᱟᱹᱜᱤᱫ ᱟᱹᱰᱤ ᱵᱷᱟᱜᱮ ᱦᱩᱭᱩᱜᱼᱟ᱾ ᱦᱮ ᱛᱟᱦᱞᱮ ᱵᱟᱱᱟᱨ ᱥᱮᱱ ᱠᱷᱚᱱ ᱢᱤᱫᱴᱮᱱ ᱤᱱᱠᱟᱢ ᱦᱮᱡ ᱞᱮᱱᱠᱷᱟᱱ ᱚᱱᱟ ᱯᱚᱨᱤᱵᱟᱨ ᱨᱮᱭᱟᱜ ᱛᱟᱦᱮᱸ ᱨᱮᱭᱟᱜ ᱡᱟᱦᱟᱸ ᱢᱟᱱ ᱠᱟᱱᱟ ᱚᱱᱟ ᱡᱟᱹᱥᱛᱤᱜᱼᱟ᱾ ᱟᱫᱚ
ᱚᱱᱟ ᱢᱟ ᱵᱮᱥ ᱠᱟᱛᱷᱟ ᱜᱮ ᱢᱮᱱ ᱠᱮᱫ
ᱦᱮᱸ ᱛᱤᱨᱞᱟᱹ ᱠᱚᱦᱚᱸ ᱚᱱᱟᱛᱮ ᱤᱧ ᱫᱩᱧ ᱢᱮᱱᱟ ᱛᱤᱨᱞᱟᱹ ᱠᱚᱫᱚ ᱞᱟᱦᱟᱛᱮ ᱪᱮᱫ ᱞᱮᱠᱟ ᱠᱚ ᱛᱟᱦᱮᱸ ᱠᱟᱱᱟ᱾ ᱥᱩᱫᱷᱩ ᱤᱥᱤᱱ ᱵᱟᱥᱟᱝ ᱥᱮ ᱠᱟᱹᱢᱤ ᱠᱟᱹᱥᱱᱤ ᱥᱮ ᱟᱡᱨᱮᱱ ᱦᱮᱨᱮᱞᱮ ᱦᱮᱡ ᱮᱱᱟ ᱟᱫᱚ᱾ ᱫᱟᱠᱟ ᱩᱛᱩᱭ ᱞᱩ ᱟᱫᱮᱭᱟᱭ ᱥᱮᱱ ᱟᱫᱮᱭᱟᱭ᱾ ᱚᱱᱟ ᱠᱚ ᱪᱷᱟᱰᱟ ᱠᱟᱛᱮᱫ ᱦᱚᱸ ᱮ ᱟᱵᱚ ᱱᱤᱛᱚᱜ ᱦᱚᱭᱛᱚ ᱵᱚᱱ ᱧᱮᱞ ᱫᱟᱲᱮᱭᱟᱜ ᱠᱟᱱᱟ ᱡᱮ ᱮᱴᱟᱜ ᱡᱟᱹᱛ ᱨᱮᱱ ᱛᱤᱨᱞᱟᱹ ᱠᱚ ᱩᱱᱟᱹᱜ ᱠᱚ ᱞᱟᱦᱟᱜ ᱠᱟᱱᱟ᱾ ᱮ ᱚᱠᱟ ᱥᱮᱱ ᱠᱷᱚᱱ ᱜᱮ ᱵᱟ ᱵᱟᱹᱠᱩ ᱠᱚ ᱵᱚᱦᱚᱜ ᱦᱟᱛᱟᱝ ᱞᱟᱥᱮᱨ ᱫᱚ ᱡᱚᱛᱚ ᱦᱚᱲᱟᱜ ᱜᱮ ᱢᱮᱱᱟᱜ ᱛᱟᱵᱚᱱᱟ᱾ ᱦᱮᱸ ᱟᱨ ᱡᱚᱛᱚ ᱦᱚᱲᱟᱜ ᱜᱮ ᱟᱹᱭᱫᱟᱹᱨ ᱦᱚᱸ ᱥᱚᱢᱟᱱ ᱜᱮᱛᱟᱵᱚᱱᱟ᱾ ᱪᱮᱫᱟᱜ ᱟᱵᱚ ᱠᱚᱲᱟ ᱮᱥᱠᱟᱨ ᱜᱮ ᱯᱟᱲᱦᱟᱣ ᱠᱟᱛᱮᱫ ᱠᱚ ᱪᱟᱹᱠᱨᱤᱭᱟ᱾ ᱚᱱᱟ ᱪᱤᱱᱛᱟᱹ ᱵᱷᱟᱵᱽᱱᱟ ᱨᱮᱵᱚᱱ ᱛᱟᱦᱮᱱᱟ᱾ ᱢᱤᱫᱴᱮᱱ ᱠᱩᱲᱤ ᱪᱮᱫᱟᱜ ᱵᱟᱭ ᱪᱟᱠᱨᱤ ᱫᱟᱲᱤᱭᱟᱜᱼᱟ᱾ ᱢᱤᱫᱴᱮᱱ ᱠᱩᱲᱤ ᱡᱚᱠᱷᱚᱱ ᱱᱤᱛᱚᱜ ᱴᱨᱮᱱ ᱜᱟᱹᱰᱤ ᱞᱟᱜᱟ ᱫᱟᱲᱮᱭᱟᱜ ᱠᱟᱱᱟ᱾ ᱦᱮᱸ ᱠᱚᱞᱮᱡᱽ ᱨᱮᱱ ᱯᱨᱚᱯᱷᱮᱥᱟᱨ ᱮ ᱦᱩᱭ ᱫᱟᱲᱮᱭᱟᱜ ᱠᱟᱱᱟ᱾ ᱦᱮᱸ
ᱨᱮᱭ ᱠᱟᱹᱢᱤ ᱫᱟᱲᱮᱭᱟᱜ ᱠᱟᱱᱟ᱾ ᱢᱚᱞ ᱨᱮᱭ ᱠᱟᱹᱢᱤᱭᱮᱫᱟ᱾ ᱛᱟᱦᱚᱞᱮ ᱟᱵᱚᱨᱮᱱ ᱠᱩᱲᱤ ᱦᱚᱸ ᱠᱚ ᱚᱞᱚᱜ ᱯᱟᱲᱦᱟᱣᱟ ᱵᱟᱨᱦᱮ ᱨᱮᱠᱚ ᱛᱟᱦᱮᱱᱟ᱾ ᱵᱟᱨᱦᱮ ᱨᱮᱭᱟᱜ ᱥᱟᱶᱛᱟ ᱞᱟᱠᱪᱟᱨᱠᱩ ᱧᱮᱞᱟ᱾ ᱛᱚᱵᱮ ᱟᱹᱱᱤᱡ ᱛᱚ ᱩᱱᱠᱩ ᱦᱚᱸ ᱢᱤᱫᱴᱮᱱ ᱫᱤᱞ ᱫᱟᱲᱮ ᱦᱮᱡ ᱟᱠᱚ ᱟᱨᱠᱩ ᱠᱟᱹᱢᱤᱭᱟ᱾
ᱦᱮᱸ ᱱᱚᱣᱟ ᱢᱟ ᱴᱷᱤᱠ ᱠᱟᱛᱷᱟ ᱜᱮᱢ ᱢᱮᱱ ᱠᱟᱫᱟ ᱠᱤᱱᱛᱩ ᱡᱟᱦᱟᱸ ᱠᱚ ᱫᱤᱥᱟᱹ ᱠᱟᱱᱟ ᱟᱨᱠᱤ᱾ ᱚᱱᱟᱢᱟ ᱧᱮᱞ ᱦᱩᱭᱩᱜ ᱠᱟᱱᱟ ᱵᱟᱱᱟ ᱦᱚᱲ ᱡᱟᱦᱟᱸ ᱨᱮᱠᱤᱱ ᱠᱟᱹᱢᱤᱭᱟ᱾ ᱟᱹᱠᱤᱱ ᱜᱮ ᱡᱟᱶᱟᱭ ᱵᱟᱹᱦᱩ ᱚᱱᱟ ᱡᱟᱜᱟ ᱨᱮ ᱵᱟᱝ ᱫᱚ ᱠᱚᱲᱟ ᱜᱤᱫᱽᱨᱟᱹ ᱵᱟᱭ ᱢᱟᱱᱟᱣ ᱫᱟᱲᱮᱭᱟᱜ ᱵᱟᱝ ᱫᱚ ᱪᱮᱫ ᱚᱱᱟ ᱠᱷᱟᱹᱛᱤᱨ ᱛᱮ ᱥᱟᱠᱟᱢ ᱚᱲᱮᱡ ᱠᱚ ᱫᱤᱥᱟᱹᱜ ᱠᱟᱱ ᱜᱮᱭᱟᱞᱮ ᱱᱚᱛᱮ ᱢᱟᱞᱮ ᱧᱮᱞᱮᱫ ᱜᱮᱭᱟ ᱡᱟᱦᱟᱸ ᱜᱷᱟᱨᱚᱸᱡᱽ ᱨᱮ ᱵᱟᱱᱟ ᱦᱚᱲ ᱠᱤᱱ ᱠᱟᱹᱢᱤᱭᱟ ᱚᱱᱟ ᱜᱷᱟᱨᱚᱸᱡᱽ ᱨᱮ ᱟᱫᱚ ᱠᱟᱛᱷᱟᱜ ᱜᱮ ᱵᱟᱝ ᱯᱟᱱᱛᱤᱜ ᱠᱟᱱ ᱛᱟᱹᱠᱤᱱᱟ᱾
ᱦᱩᱸ ᱟᱨ ᱱᱤᱭᱟᱹ ᱥᱚᱢᱚᱥᱥᱟ ᱦᱚᱸ ᱧᱮᱞ ᱫᱚ ᱧᱮᱞᱚᱜ ᱠᱟᱱ ᱜᱮᱭᱟ ᱟᱵᱚᱣᱟᱜ ᱥᱟᱶᱛᱟ ᱨᱮ
ᱦᱮᱸ ᱟᱫᱚ ᱚᱱᱟ ᱱᱟᱥᱮ ᱱᱚᱜ ᱢᱟᱱᱮ ᱠᱚᱲᱟ ᱜᱤᱫᱽᱨᱟᱹᱣᱟᱜ ᱟᱨᱠᱤ ᱡᱩᱫᱤ ᱱᱟᱥᱮᱱᱟᱜ ᱠᱚ ᱢᱟᱱᱟᱣ ᱵᱟᱛᱣᱟ ᱡᱮ ᱚᱞᱚᱜ ᱯᱟᱲᱦᱟᱜ ᱠᱟᱱᱟᱭ ᱩᱱᱟᱹᱜ ᱠᱚᱥᱴᱚ ᱠᱟᱛᱮᱜ ᱱᱤᱡᱮ ᱨᱳᱡᱽᱜᱟᱨ ᱚᱱᱟ ᱵᱮᱥ ᱠᱟᱛᱷᱟ ᱠᱟᱱᱟ ᱚᱱᱟ ᱥᱚᱵᱽ ᱥᱚᱢᱚᱭ ᱪᱮᱫ ᱟᱛᱟᱝ ᱵᱟᱝ ᱞᱟᱜᱟᱣᱭᱟ᱾ ᱚᱱᱟ ᱡᱩᱫᱤ ᱠᱚ ᱪᱤᱱᱛᱟᱹ ᱵᱷᱟᱵᱽᱱᱟ ᱠᱮᱭᱟ ᱛᱟᱦᱚᱞᱮ ᱢᱟ ᱱᱟᱯᱟᱭ ᱠᱚᱜ ᱜᱮᱭᱟ᱾
ᱟᱫᱚ ᱦᱟᱸᱜ ᱚᱠᱛᱚ ᱫᱚ ᱦᱩᱭ ᱟᱠᱟᱱ ᱛᱟᱞᱟᱝᱼᱟ᱾ ᱱᱤᱭᱟᱹᱴᱟᱜ ᱠᱚᱞ ᱫᱚᱞᱟᱝ ᱜᱮᱫ ᱞᱮᱜᱮ᱾
ᱦᱮᱸ ᱴᱷᱤᱠ ᱜᱮᱭᱟ᱾